ᱡᱚᱦᱟᱨ ᱜᱮ
ᱦᱮᱸ ᱜᱚᱝᱠᱮ ᱱᱟᱯᱟᱭ ᱵᱟᱲᱟ ᱜᱮ ᱢᱮᱱᱟᱢᱟ
ᱦᱮᱸ ᱜᱚᱝᱠᱮ ᱱᱟᱯᱟᱭ ᱵᱟᱲᱟ ᱜᱮᱭᱟ ᱛᱟᱯᱚᱨᱮ ᱟᱢᱜᱮ ᱪᱮᱫ ᱞᱮᱠᱟ
ᱦᱳᱭ ᱜᱚᱝᱠᱮ ᱤᱧ ᱦᱚᱸ ᱱᱟᱯᱟᱭ ᱵᱟᱲᱟ ᱜᱮ ᱢᱤᱱᱟᱹᱧᱟ ᱟᱫᱚ ᱛᱟᱦᱚᱞᱮ ᱜᱚᱝᱠᱮ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ ᱱᱤᱛᱚᱜ ᱫᱚ
ᱟᱻ ᱪᱮᱫ ᱜᱮ ᱵᱟᱝ ᱜᱚᱝᱠᱮ ᱱᱤᱛᱚᱜ ᱫᱩᱲᱩᱵ ᱵᱟᱲᱟ ᱦᱩᱭᱩᱜ ᱠᱟᱱᱟ ᱟᱢᱜᱮ ᱪᱮᱫ ᱮᱢ ᱪᱤᱠᱟᱹᱭᱮᱜ ᱛᱟᱞᱟᱝ-ᱟ ᱜᱚᱝᱠᱮ
ᱟᱫᱚ ᱟᱞᱮ ᱦᱚᱸ ᱱᱚᱜᱼᱚᱭ ᱜᱚᱰᱟ ᱥᱮᱫ ᱞᱮ ᱪᱟᱞᱟᱣ ᱞᱮᱱᱟ ᱟᱫᱚ ᱜᱚᱰᱟ ᱠᱷᱚᱡ ᱫᱚ ᱱᱚᱜᱼᱚᱭ ᱱᱤᱭᱟᱹ ᱢᱟᱪᱷᱟ ᱧᱚᱜ ᱜᱮᱞᱮ ᱨᱩᱣᱟᱹᱲ ᱦᱮᱡ ᱮᱱᱟ ᱜᱚᱰᱟ ᱦᱚᱸ ᱥᱟᱺᱜᱤᱧ ᱵᱟᱲᱟ ᱧᱚᱜ ᱜᱮ ᱛᱟᱞᱮᱭᱟ ᱱᱷᱟᱜ ᱟᱫᱚ ᱵᱟᱡᱟᱨ ᱥᱮᱫ ᱚᱱᱛᱮ ᱞᱮ ᱧᱮᱞ ᱛᱚᱨᱟ ᱠᱮᱫᱟ ᱛᱤᱦᱤᱧ ᱫᱚ ᱟᱞᱮ ᱱᱚᱛᱮ ᱨᱮ ᱵᱟᱡᱟᱨ ᱦᱩᱭ ᱮᱱᱟ ᱛᱚ ᱟᱫᱚ ᱵᱟᱡᱟᱨ ᱠᱚᱞᱮ ᱧᱮᱞ ᱛᱚᱨᱟᱭᱮᱫᱟ ᱚᱱᱠᱟ ᱚᱱᱠᱟ ᱛᱮᱜᱮᱞᱮ ᱵᱚᱞᱚ ᱦᱤᱡᱩᱜ ᱠᱟᱱᱟ ᱛᱤᱦᱤᱧ ᱫᱚ ᱜᱚᱰᱟ ᱞᱮ ᱪᱟᱞᱟᱣ ᱞᱮᱱ ᱨᱮᱦᱚᱸ ᱠᱷᱮᱞ ᱫᱚ ᱱᱷᱟᱜ ᱵᱟᱝ ᱞᱮ ᱠᱷᱮᱞ ᱫᱟᱲᱮᱣᱟᱠᱟᱫᱟ ᱫᱟᱜ ᱠᱮᱫᱟᱭ ᱱᱷᱟᱜ ᱛᱚ ᱟᱫᱚᱻ ᱚᱱᱟᱛᱮ ᱵᱟᱡᱟᱨ ᱥᱮᱫ ᱞᱮᱠᱟᱛᱮ ᱵᱚᱞᱚ ᱵᱚᱞᱚ ᱛᱮᱞᱮ ᱦᱮᱡ ᱮᱱᱟ ᱱᱷᱟᱜ ᱜᱚᱢᱠᱮ ᱟᱫᱚ ᱛᱟᱦᱚᱞᱮ ᱜᱚᱝᱠᱮ ᱟᱯᱮ ᱥᱮᱫ ᱵᱟᱡᱟᱨ ᱠᱚ ᱥᱮ ᱱᱚᱝᱠᱟ ᱦᱟᱴ ᱠᱚ ᱦᱩᱭᱩᱜᱼᱟ ᱥᱮ ᱵᱟᱝ
ᱦᱮᱸ ᱜᱚᱝᱠᱮ ᱟᱞᱮᱥᱮᱜ ᱵᱟᱡᱟᱨ ᱦᱟᱴ ᱠᱚ ᱦᱳᱭᱳᱜ ᱜᱮᱭᱟ ᱜᱚᱝᱠᱮ ᱥᱚᱯᱛᱟᱦᱚ ᱨᱮ ᱦᱩᱭᱩᱜ ᱜᱮᱭᱟ ᱱᱚᱛᱮ ᱢᱚᱴᱟ-ᱢᱩᱴᱤ ᱚᱱᱠᱟ ᱵᱟᱨᱭᱟ ᱠᱷᱚᱱᱟᱜ ᱯᱤᱭᱟ ᱫᱚ ᱯᱨᱚᱛᱤ ᱦᱟᱯᱛᱟᱜᱮ ᱦᱩᱭᱩᱜᱼᱟ
ᱟᱪᱪᱷᱟ ᱜᱚᱢᱠᱮ ᱟᱹᱰᱤ ᱱᱟᱯᱟᱭ ᱟᱫᱚ ᱦᱮᱸ ᱟᱫᱚ ᱟᱞᱮ ᱦᱚᱸ ᱱᱷᱟᱜ ᱵᱟᱡᱟᱨ ᱠᱷᱚᱡ ᱟᱫᱚ ᱦᱚᱸᱜ-ᱚᱭ ᱟᱹᱭᱩᱵ ᱧᱚᱜ ᱟᱠᱟᱱᱟ ᱛᱚ ᱟᱫᱚ ᱱᱤᱛᱚᱜ ᱫᱚ ᱥᱩᱠᱨᱤ ᱡᱤᱞ ᱠᱩ ᱠᱩ ᱟᱹᱜᱩ ᱞᱮᱫᱟ ᱮᱱᱟᱝ ᱨᱮ ᱦᱟᱸᱜ ᱟᱫᱚ ᱚᱱᱟ ᱦᱟᱸᱜ ᱵᱟᱝ ᱟᱹᱠᱷᱨᱤᱧ ᱪᱟᱵᱟᱣ ᱟᱠᱟᱱ ᱛᱟᱦᱮᱸᱱᱟ ᱚᱱᱟ ᱠᱚᱫᱚ ᱟᱫᱚ ᱟᱹᱭᱩᱵ ᱵᱮᱲᱟ ᱫᱚ ᱱᱷᱟᱜ ᱚᱱᱟ ᱠᱚᱨᱮᱱᱟᱜ ᱫᱟᱢ ᱫᱚ ᱠᱚᱢᱚᱜᱼᱟ ᱟᱫᱚ ᱚᱱᱟᱛᱮ ᱟᱹᱭᱩᱵ ᱧᱚᱜ ᱜᱮᱞᱮ ᱛᱟᱺᱜᱤ ᱛᱟᱲᱟᱜ ᱟᱠᱟᱫ ᱛᱟᱦᱮᱸᱱᱟ ᱵᱟᱞᱮ ᱠᱷᱮᱞ ᱢᱟ ᱵᱟᱞᱮ ᱠᱷᱮᱞ ᱫᱟᱲᱮᱣᱟᱫᱟ ᱦᱟᱸᱜ ᱟᱫᱚ ᱚᱱᱟᱛᱮ ᱥᱩᱠᱨᱤ ᱡᱤᱞ ᱠᱤᱨᱤᱧ ᱜᱮᱞᱮ ᱜᱚᱴᱟ ᱜᱚᱴᱟ ᱵᱟᱲᱟ ᱠᱮᱫᱟ ᱟᱫᱚ ᱚᱱᱟᱛᱮ ᱛᱟᱨᱟᱥᱤᱧ ᱵᱮᱲᱟ ᱥᱮᱫ ᱱᱚᱝᱠᱟ ᱟᱹᱭᱩᱵ ᱵᱮᱲᱟ ᱥᱮᱫ ᱫᱚ ᱫᱟᱢ ᱠᱚᱢᱟᱣ ᱮᱱᱛᱮ ᱵᱟᱨ ᱠᱤᱞᱳ ᱜᱟᱱᱞᱮ ᱦᱟᱛᱟᱣ ᱠᱮᱫᱟ ᱛᱮ ᱟᱫᱚ ᱚᱱᱟ ᱜᱮᱞᱮ ᱟᱹᱜᱩ ᱠᱟᱫᱟ ᱱᱟᱦᱟᱜ ᱱᱤᱛᱳᱜ ᱫᱚ ᱟᱫᱚ ᱜᱚᱝᱠᱮ ᱛᱟᱦᱚᱞᱮ ᱟᱯᱮᱥᱮᱫ ᱦᱟᱴ ᱠᱚᱨᱮ ᱱᱚᱝᱠᱟ ᱥᱩᱠᱨᱤ ᱡᱤᱞ ᱠᱚ ᱧᱟᱢᱚᱜ ᱟᱥᱮ ᱵᱟᱝ
ᱦᱳᱭ ᱜᱚᱝᱠᱮ ᱟᱞᱮᱥᱮᱫ ᱦᱚᱸ ᱥᱩᱠᱨᱤ ᱡᱤᱞ ᱫᱚ ᱧᱟᱢᱚᱜ ᱜᱮᱭᱟ ᱟᱫᱚ ᱱᱮᱛᱟᱨ ᱫᱚ ᱭᱟ ᱟᱹᱰᱤ ᱡᱟᱹᱥᱛᱤ ᱠᱚ ᱜᱚᱡᱮᱫ ᱠᱚᱣᱟ ᱛᱚ ᱱᱮᱛᱟᱨ ᱫᱟᱢ ᱠᱚᱦᱚᱸ ᱠᱚᱢ ᱜᱚᱜ ᱠᱟᱱᱟ ᱛᱟᱦᱚᱞᱮ ᱟᱞᱮ ᱦᱚᱸ ᱜᱷᱚᱱᱚ ᱜᱷᱚᱱᱚ ᱜᱮ ᱥᱩᱠᱨᱤ ᱡᱤᱞ ᱛᱟᱞᱮ ᱦᱟᱴ ᱥᱮᱫ ᱠᱷᱚᱱ ᱠᱤᱨᱤᱧ ᱟᱹᱜᱩ ᱠᱟᱛᱮᱜ ᱞᱮ ᱵᱷᱟᱹᱡᱤ ᱵᱟᱲᱟ ᱜᱚᱫ ᱫᱟ ᱚᱱᱟᱛᱮ ᱜᱮ ᱱᱮᱛᱟᱨ ᱫᱚ
ᱟᱹᱰᱤ ᱱᱟᱯᱟᱭ ᱱᱟᱦᱟᱜ ᱟᱹᱭᱠᱟᱹᱜ ᱠᱟᱱᱟ ᱱᱚᱜᱼᱚ ᱱᱚᱝᱠᱟ ᱫᱟᱜ ᱫᱷᱟᱹᱨᱩᱱ ᱠᱟᱛᱮᱫ ᱥᱩᱠᱨᱤ ᱡᱤᱞ ᱮᱠᱫᱚᱢ ᱡᱚᱢ ᱦᱩᱭᱩᱜᱼᱟ ᱟᱫᱚ ᱵᱷᱟᱜᱮ ᱜᱮ ᱵᱩᱡᱷᱟᱹᱜᱼᱟ ᱱᱤᱭᱟᱹ ᱞᱟᱦᱟ ᱦᱚᱸ ᱱᱚᱝᱠᱟ ᱜᱮᱞᱮ ᱡᱚᱢ ᱵᱟᱲᱟᱣ ᱠᱟᱫᱟ ᱟᱫᱚ ᱟᱞᱮ ᱥᱮᱫ ᱫᱚ ᱫᱟᱜ ᱞᱮᱠᱷᱟᱱ ᱜᱮ ᱟᱫᱚ ᱥᱩᱠᱨᱤ ᱡᱤᱞ ᱜᱮᱞᱮ ᱫᱤᱥᱟᱹᱭᱟ ᱱᱟᱦᱟᱜ ᱵᱷᱟᱜᱮ ᱜᱮ ᱵᱩᱡᱷᱟᱹᱜᱼᱟ ᱱᱟᱦᱟᱜ ᱛᱚ ᱟᱫᱚ ᱜᱚᱝᱠᱮ ᱛᱟᱦᱚᱞᱮ ᱟᱯᱮ ᱥᱮᱫ ᱫᱚ ᱥᱩᱠᱨᱤ ᱠᱩ ᱱᱚᱜᱼᱚᱭ ᱡᱟᱦᱟᱸ ᱞᱮᱠᱟ ᱟᱞᱮ ᱥᱮᱫ ᱤᱧ ᱧᱮᱞᱮᱫ ᱠᱚᱣᱟ ᱥᱟᱱᱛᱟᱲ ᱟᱹᱛᱳ ᱠᱚᱨᱮ ᱫᱚ ᱥᱩᱠᱨᱤ ᱠᱚ ᱠᱟᱡᱟᱠ ᱟᱫᱚ ᱟᱯᱮ ᱥᱮᱫ ᱫᱚᱠᱚ ᱟᱹᱥᱩᱞᱮᱫ ᱠᱚᱣᱟ ᱥᱮ ᱵᱟᱝ ᱛᱟᱦᱚᱞᱮ
ᱚᱱᱠᱟ ᱟᱹᱥᱩᱞᱮᱫ ᱠᱚᱜᱮᱭᱟ ᱠᱚ ᱟᱞᱮᱥᱮᱫ ᱦᱚᱸ ᱢᱟᱱᱮ ᱟᱯᱮᱥᱮᱫ ᱛᱟᱦᱞᱮ ᱜᱚᱝᱠᱮ ᱟᱯᱮᱥᱮᱫ ᱫᱚ ᱪᱮᱫᱞᱮᱠᱟ ᱢᱟᱱᱮ ᱚᱱᱠᱟ ᱫᱤᱥᱤ ᱠᱚᱠᱚ ᱟᱠᱷᱨᱤᱧ ᱤᱭᱟᱹ ᱠᱚ ᱟᱹᱥᱩᱞ ᱠᱚᱜᱮᱭᱟ ᱠᱚ ᱥᱮ ᱦᱟᱱᱮ ᱵᱤᱫᱮᱥᱤ ᱡᱮᱢᱚᱱ ᱠᱤᱪᱷᱩ ᱫᱚ ᱢᱟᱱᱮ ᱫᱮᱥᱤ ᱫᱚ ᱡᱮᱢᱚᱱ ᱢᱟᱱᱮ ᱢᱚᱪᱟ ᱪᱷᱩᱸᱪᱟᱹ ᱜᱮᱛᱟᱠᱚᱣᱟ ᱦᱮᱸ ᱥᱮ ᱵᱟᱝ ᱥᱩᱠᱨᱤ ᱠᱚᱣᱟᱜ ᱛᱟᱯᱚᱨᱮ ᱠᱤᱪᱷᱩ ᱫᱚ ᱡᱮᱢᱚᱱ ᱢᱟᱱᱮ ᱢᱚᱪᱟ ᱢᱟᱱᱮ ᱩᱱᱟᱹᱜ ᱡᱮᱞᱮᱧ ᱵᱟᱝ ᱛᱟᱦᱮᱱ ᱛᱟᱠᱚᱣᱟ ᱛᱟᱦᱞᱮ ᱚᱠᱟᱞᱮᱠᱟ ᱥᱩᱠᱨᱤ ᱠᱚ ᱟᱹᱥᱩᱞ ᱠᱚᱣᱟ
ᱦᱮᱸ ᱜᱚᱝᱠᱮ ᱟᱹᱰᱤ ᱱᱟᱯᱟᱭ ᱠᱩᱠᱞᱤ ᱱᱟᱦᱟᱜ ᱟᱫᱚ ᱟᱞᱮ ᱥᱮᱫ ᱫᱚ ᱱᱟᱦᱟᱜ ᱱᱤᱛᱚᱜ ᱫᱚ ᱧᱮᱞᱚᱜ ᱠᱟᱱᱟ ᱵᱟᱱᱟᱨ ᱞᱮᱠᱟᱱ ᱥᱩᱠᱨᱤ ᱜᱮᱠᱚ ᱟᱥᱤᱞ ᱟᱹᱥᱩᱞᱮᱫ ᱠᱚᱣᱟ ᱱᱟᱦᱟᱜ ᱱᱩᱠᱩ ᱯᱩᱞᱴᱤ ᱥᱩᱠᱨᱤ ᱠᱚ ᱢᱮᱛᱟ ᱠᱚ ᱠᱟᱱᱟ ᱟᱨ ᱱᱩᱠᱩ ᱫᱤᱥᱤ ᱥᱩᱠᱨᱤ ᱯᱩᱞᱴᱤ ᱥᱩᱠᱨᱤᱭᱟᱜ ᱫᱚ ᱱᱟᱦᱟᱜ ᱞᱩᱛᱩᱨᱴᱟᱜ ᱞᱟᱹᱛᱩ ᱞᱟᱹᱴᱩ ᱧᱚᱜ ᱞᱟᱹᱴᱩ ᱧᱚᱜ ᱜᱮᱛᱟ ᱠᱚᱣᱟ ᱟᱨ ᱫᱤᱥᱤ ᱩᱠᱨᱤᱭᱟᱜ ᱫᱚ ᱞᱩᱛᱩᱨ ᱠᱟᱹᱴᱤᱡ ᱧᱚᱜ ᱜᱮᱛᱟ ᱠᱚᱣᱟ ᱱᱟᱦᱟᱸᱜ ᱜᱚᱢᱠᱮ ᱟᱫᱚ ᱟᱞᱮ ᱥᱮᱫ ᱫᱚ ᱟᱢ ᱚᱠᱟ ᱞᱮᱠᱟᱱᱟᱜ ᱡᱤᱞᱮᱢ ᱠᱤᱨᱤᱧᱟ ᱱᱟᱦᱟᱸᱜ ᱚᱱᱠᱟᱱᱟᱜ ᱜᱮᱢ ᱧᱟᱢ ᱜᱚᱫᱟ ᱟᱨ ᱱᱚᱝᱠᱟ ᱜᱮ ᱦᱟᱴ ᱠᱚᱨᱮ ᱟᱭᱢᱟ ᱰᱷᱮᱨ ᱡᱤᱞ ᱫᱚᱠᱟᱱ ᱛᱟᱦᱮᱱᱟ ᱥᱩᱠᱨᱤ ᱡᱤᱞ ᱫᱚᱠᱟᱱ ᱦᱚᱸ ᱟᱫᱚ ᱚᱠᱟ ᱴᱷᱮᱱᱟᱜ ᱡᱤᱞᱮᱢ ᱠᱩᱥᱤᱭᱟᱜᱼᱟ ᱚᱸᱰᱮᱱᱟᱜ ᱜᱮᱢ ᱠᱤᱨᱤᱧ ᱠᱮᱫ ᱛᱮ ᱟᱫᱚ ᱚᱲᱟᱜ ᱛᱮ ᱚᱱᱠᱟᱜᱮ ᱟᱹᱜᱩᱭ ᱦᱩᱭᱩᱜᱼᱟ ᱟᱨ ᱟᱭᱢᱟ ᱰᱷᱮᱨ ᱡᱮᱞ ᱫᱚᱠᱟᱱ ᱛᱟᱦᱮᱱ ᱛᱮ ᱱᱚᱝᱠᱟ ᱛᱟᱨᱟᱥᱤᱧ ᱵᱮᱲᱟ ᱫᱚ ᱱᱟᱦᱟᱸᱜ ᱫᱟᱢ ᱫᱚ ᱱᱟᱦᱟᱜ ᱠᱚᱢ ᱜᱚᱫᱚᱜ ᱜᱮᱭᱟ
ᱦᱳᱭ ᱜᱚᱝᱠᱮ ᱚᱱᱠᱟᱜᱮ ᱢᱟᱱᱮ ᱟᱞᱮ ᱥᱮᱫ ᱦᱚᱸ ᱠᱟᱨᱚᱱ ᱢᱟᱱᱮ ᱵᱟᱨ ᱞᱮᱠᱟᱱ ᱠᱚᱜᱮ ᱥᱩᱠᱨᱤ ᱠᱚ ᱟᱹᱥᱩᱞ ᱠᱚᱣᱟ ᱛᱚ ᱟᱫᱚ ᱟᱨ ᱢᱤᱫᱴᱟᱝ ᱦᱟᱹᱠᱩ ᱤᱭᱟᱹ ᱥᱩᱠᱨᱤ ᱫᱚ ᱛᱟᱯᱚᱨᱮ ᱩᱱᱠᱩ ᱥᱮᱬᱟ ᱥᱩᱠᱨᱤ ᱠᱚ ᱧᱟᱢᱚᱜ ᱜᱮᱭᱟ ᱥᱮᱬᱟ ᱥᱩᱠᱨᱤ ᱠᱚ ᱟᱹᱥᱩᱞ ᱠᱚᱮᱭᱟ ᱥᱮᱬᱟ ᱥᱩᱠᱨᱤ ᱫᱚ ᱚᱱᱠᱟ ᱜᱮ ᱚᱱᱮ ᱜᱟᱹᱰᱤ ᱠᱚᱛᱮ ᱦᱤᱡᱩᱜ ᱜᱮᱭᱟ ᱛᱚ ᱛᱟᱦᱞᱮ ᱜᱟᱹᱰᱤ ᱛᱮᱠᱚ ᱟᱠᱷᱨᱤᱧ ᱠᱚᱣᱟ ᱡᱟᱦᱟᱸ ᱛᱚ ᱜᱚᱴᱟ ᱤᱭᱟᱹᱛᱮ ᱡᱮᱣᱮᱫ ᱠᱟᱛᱮ ᱡᱮᱣᱮᱫ ᱛᱮ ᱡᱮᱢᱚᱱ ᱜᱟᱹᱰᱤ ᱦᱤᱡᱩᱜ ᱜᱮᱭᱟ ᱛᱚ ᱚᱱᱠᱟ ᱯᱤᱠᱟᱯ ᱜᱟᱹᱰᱤ ᱠᱚ ᱛᱟᱦᱚᱞᱮ ᱚᱱᱟ ᱜᱟᱹᱰᱤ ᱠᱟᱛᱮᱜᱮ ᱟᱠᱷᱨᱤᱧ ᱠᱚᱭᱟᱠᱚ ᱛᱟᱯᱚᱨᱮ ᱟᱨ ᱫᱮᱥᱤ ᱥᱩᱠᱨᱤ ᱮᱢᱟᱱ ᱜᱚᱡ ᱠᱚᱜᱮᱭᱟ ᱠᱚ ᱦᱟᱴ ᱠᱚᱠᱚ ᱤᱫᱤ ᱠᱚᱜᱮᱭᱟ ᱛᱟᱨᱯᱚᱨ ᱯᱚᱨᱚᱵᱽ ᱠᱚᱨᱮ ᱡᱮᱢᱚᱱ ᱵᱟᱭᱱᱟ ᱮᱫᱟᱠᱚ ᱯᱚᱨᱚᱵᱽ ᱠᱚᱨᱮ ᱡᱮᱢᱚᱱ ᱜᱚᱡ ᱯᱚᱨᱚᱵᱽ ᱢᱟᱠᱚ ᱜᱳᱡ-ᱮᱜ ᱠᱚᱜᱮᱭᱟ ᱚᱝᱠᱟᱜᱮ ᱛᱟᱯᱚᱨ ᱜᱚᱝᱠᱮ ᱟᱯᱮ ᱥᱮᱫ ᱥᱮᱬᱟ ᱠᱚᱫᱚ ᱠᱚ ᱟᱹᱥᱩᱞ ᱠᱚᱜᱮᱭᱟ ᱥᱮ ᱵᱟᱝ?
ᱟᱨ ᱥᱮᱬᱟ ᱠᱚᱫᱚ ᱞᱟᱹᱭ ᱞᱮᱠᱷᱟᱱ ᱩᱱᱠᱩ ᱯᱩᱞᱴᱨᱤ ᱥᱩᱠᱨᱤ ᱜᱮ ᱱᱟᱦᱟᱜ ᱢᱟᱨᱟᱝ ᱢᱟᱨᱟᱝ ᱠᱚ ᱥᱮᱬᱟᱜᱼᱟ ᱞᱟᱹᱭ ᱜᱟᱱᱚᱜᱼᱟ ᱥᱚᱭᱚᱱ ᱱᱩᱠᱩ ᱠᱟᱰᱟ ᱞᱮᱠᱟ ᱱᱟᱦᱟᱸᱜ ᱠᱚ ᱦᱟᱨᱟᱜ ᱠᱟᱱᱟ ᱱᱩᱠᱩ ᱱᱮᱛᱟᱨ ᱫᱚ ᱱᱩᱠᱩ ᱯᱳᱞᱴᱤ ᱥᱩᱠᱨᱤ ᱜᱮ ᱟᱫᱚ ᱱᱩᱠᱩ ᱫᱚ ᱱᱟᱦᱟᱜ ᱩᱱᱟᱹᱜ ᱟᱛᱳ ᱠᱚᱨᱮᱫ ᱫᱚ ᱵᱟᱝᱠᱚ ᱜᱚᱡ ᱠᱚᱣᱟ ᱩᱱᱠᱩ ᱯᱳᱞᱴᱤ ᱥᱩᱠᱨᱤᱭᱟᱜ ᱡᱤᱞ ᱫᱚ ᱱᱟᱦᱟᱜ ᱦᱚᱲ ᱠᱚᱦᱚᱸ ᱩᱱᱟᱹᱜ ᱵᱟᱝᱠᱚ ᱡᱚᱢ ᱞᱟᱹᱜᱤᱫᱚᱜ ᱠᱟᱱᱟ ᱟᱫᱚ ᱱᱩᱠᱩ ᱫᱚ ᱱᱟᱦᱟᱜ ᱚᱱᱮ ᱜᱟᱹᱲᱤ ᱛᱮᱜᱮ ᱠᱚ ᱤᱫᱤ ᱠᱚᱣᱟ ᱦᱟᱱᱛᱮ ᱱᱟᱦᱟᱜ ᱡᱟᱹᱱᱤᱡ ᱠᱷᱟᱱ ᱵᱟᱦᱮᱨᱮ ᱫᱤᱥᱟᱹᱢ ᱥᱮᱫ ᱠᱚ ᱤᱫᱤᱭᱮᱫ ᱠᱚᱣᱟ ᱱᱩᱠᱩ ᱥᱩᱠᱨᱤ ᱫᱚ
ᱦᱳᱭ
ᱟᱨ ᱛᱟᱦᱚᱞᱮ ᱜᱚᱝᱠᱮ ᱟᱯᱮ ᱥᱮᱫ ᱫᱚ ᱱᱩᱠᱩ ᱥᱮᱬᱟ ᱥᱩᱠᱨᱤᱜᱤ ᱵᱟᱹᱲᱛᱤ ᱠᱚ ᱟᱹᱥᱩᱞᱮᱫ ᱠᱚᱣᱟ ᱥᱮ ᱪᱮᱫ?
ᱵᱟᱝ ᱜᱚᱝᱠᱮ ᱵᱟᱱᱟᱨ ᱞᱮᱠᱟᱱ ᱠᱚᱜᱮ ᱥᱩᱠᱨᱤ ᱠᱚ ᱟᱹᱥᱩᱞ ᱠᱚᱣᱟ ᱢᱟᱱᱮ ᱥᱮᱬᱟ ᱠᱚᱫᱚ ᱢᱟᱱᱮ ᱦᱮᱸ ᱥᱮᱬᱟ ᱠᱚᱫᱚ ᱠᱚ ᱢᱟᱱᱮ ᱡᱟᱹᱥᱛᱤ ᱜᱟᱹᱲᱤ ᱡᱩᱚᱫᱤ ᱦᱤᱡᱩᱜ ᱠᱷᱟᱱ ᱜᱟᱹᱲᱤ ᱛᱮᱠᱚ ᱟᱠᱷᱨᱤᱧ ᱠᱚᱣᱟ ᱵᱟᱝᱠᱷᱟᱱ ᱫᱚ ᱟᱫᱚ ᱩᱯᱟᱹᱭ ᱫᱚ ᱵᱟᱝ ᱛᱟᱦᱮᱱᱟ ᱛᱚ ᱛᱮ ᱡᱩᱫᱤ ᱜᱟᱹᱰᱤ ᱵᱟᱝ ᱵᱚᱞᱚᱱᱟ ᱛᱟᱦᱞᱮ ᱩᱱ ᱫᱚᱠᱚ ᱜᱚᱡ ᱠᱚ ᱜᱮᱭᱟ ᱟᱨ ᱚᱠᱚᱭ ᱚᱝᱠᱟᱜᱮ ᱚᱠᱚᱭ ᱚᱠᱟ ᱞᱮᱠᱟ ᱡᱫᱤ ᱩᱱᱤ ᱩᱱᱤᱭᱟᱜ ᱥᱩᱠᱨᱤᱭᱟᱜ ᱡᱤᱞ ᱡᱚᱢ ᱥᱟᱱᱟᱭᱮᱭᱟ ᱡᱚᱢᱟᱭ ᱵᱟᱝᱠᱷᱟᱱ ᱫᱚ ᱵᱟᱝ ᱟᱫᱚ ᱡᱷᱚᱛᱚ ᱦᱚᱲᱟᱜ ᱫᱚ ᱢᱚᱱᱮ ᱨᱮᱱᱟᱜ ᱤᱪᱪᱷᱟᱹ ᱫᱚ ᱵᱟᱢ ᱵᱟᱰᱟᱭ ᱫᱟᱲᱮᱭᱟᱜᱼᱟ ᱥᱮ ᱚᱠᱚᱭ ᱫᱚ ᱞᱟᱹᱭᱟᱭ ᱵᱟᱝ ᱤᱧᱫᱚ ᱫᱮᱥᱤ ᱜᱮᱧ ᱡᱚᱢ ᱠᱚᱣᱟ ᱚᱠᱚᱭ ᱫᱚ ᱞᱟᱹᱭᱟᱭ ᱵᱟᱝ ᱱᱤᱭᱟᱹ ᱡᱚᱢ ᱨᱮᱦᱚᱸ ᱜᱟᱱᱚᱜ ᱜᱮᱭᱟ ᱪᱮᱫ ᱠᱟ ᱥᱤᱵᱤᱞᱟ ᱛᱟᱞᱦᱮ ᱜᱚᱝᱠᱮ ᱟᱯᱮᱥᱮᱫ ᱛᱚ ᱛᱟᱞᱮ ᱛᱟᱦᱮ ᱜᱚᱢᱠᱮ ᱟᱯᱮ ᱥᱮᱫ ᱫᱚ ᱞᱟᱹᱭᱟᱫᱤᱧ ᱪᱮᱫ ᱠᱚ ᱢᱟᱱᱮ ᱢᱟᱜᱽ ᱢᱚᱬᱮ ᱠᱚᱫᱚ ᱵᱟᱝ ᱦᱩᱭᱩᱜᱼᱟ? ᱥᱮ ᱢᱟᱱᱮ ᱵᱟᱦᱟ ᱜᱮ ᱦᱩᱭᱩᱜᱼᱟ
ᱦᱮᱸ ᱜᱚᱢᱠᱮ ᱟᱫᱚ ᱟᱞᱮ ᱥᱮᱫ ᱫᱚ ᱢᱟᱜᱽ ᱢᱚᱬᱮ ᱠᱚᱢᱟ ᱱᱟᱦᱟᱜ ᱤᱧ ᱡᱟᱦᱟᱸᱧ ᱧᱮᱞ ᱟᱹᱜᱩ ᱠᱟᱫᱟ ᱢᱟᱜᱽ ᱢᱟᱬᱮ ᱠᱚᱫᱚ ᱵᱟᱝ ᱦᱩᱭᱩᱜ ᱠᱟᱱᱟ ᱟᱫᱚ ᱵᱟᱦᱟ ᱜᱮ ᱠᱷᱟᱹᱞᱤ ᱱᱷᱟᱜ ᱦᱩᱭᱩᱜ ᱠᱟᱱᱟ ᱟᱞᱮ ᱥᱮᱫ ᱫᱚ ᱟᱨᱦᱚᱸ ᱱᱤᱭᱟᱹ ᱪᱷᱟᱰᱟ ᱠᱟᱛᱮᱜ ᱦᱚᱸ ᱟᱯᱮᱥᱮᱡ ᱢᱟ ᱱᱟᱦᱟᱜ ᱱᱚᱜᱼᱚ ᱱᱚᱝᱠᱟ ᱨᱩᱰᱟᱹ ᱯᱚᱨᱚᱵᱽ ᱟᱢᱵᱟᱵᱩᱛᱤ ᱠᱚ ᱢᱮᱱᱟᱜᱼᱟ ᱥᱟᱶᱛᱮ ᱱᱚᱜᱼᱚᱭ ᱥᱟᱠᱨᱟᱛ ᱦᱚᱸ ᱱᱟᱦᱟᱜ ᱵᱷᱤᱱᱟᱹ ᱨᱤᱜᱤᱯᱮ ᱢᱟᱱᱟᱣᱫᱟ ᱟᱫᱚ ᱜᱚᱝᱠᱮ ᱟᱹᱰᱤ ᱨᱟᱹᱥᱠᱟᱹ ᱵᱩᱡᱷᱟᱹᱜ ᱠᱟᱱᱟ ᱱᱚᱣᱟ ᱠᱚ ᱟᱯᱮ ᱥᱮᱱᱟᱜ ᱚᱱᱛᱮ ᱧᱮᱞ ᱵᱟᱲᱟ ᱦᱩᱭ ᱠᱟᱱ ᱜᱮᱭᱟ ᱟᱫᱚ ᱟᱞᱮ ᱥᱮᱫ ᱫᱚ ᱵᱟᱹᱱᱩᱜ ᱛᱮ ᱟᱫᱚ ᱱᱦᱟᱸᱜ ᱪᱮᱫ ᱤᱧ ᱞᱟᱹᱭᱟ ᱵᱟᱝ ᱫᱚ ᱥᱮᱫᱟᱭ ᱵᱤᱫᱟᱹᱞ ᱨᱮᱜᱤ ᱱᱩᱠᱩ ᱦᱟᱲᱟᱢᱵᱟ ᱛᱟᱠᱩ ᱜᱮᱠᱩ ᱵᱟᱹᱜᱤ ᱵᱟᱲᱟ ᱠᱟᱣᱫᱟ ᱛᱟᱞᱮ ᱵᱟᱝ ᱫᱚ ᱪᱮᱫ ᱱᱟᱦᱟᱜ ᱚᱱᱟᱜᱮ ᱵᱟᱝ ᱤᱧ ᱞᱟᱹᱭ ᱫᱟᱲᱮᱭᱟᱜ ᱠᱟᱱᱟ ᱛᱟᱞᱦᱮ ᱜᱚᱝᱠᱮ ᱟᱯᱮ ᱥᱮᱫ ᱫᱚ ᱱᱚᱣᱟ ᱥᱟᱠᱨᱟᱛ ᱯᱚᱨᱚᱵᱽ ᱫᱚ ᱟᱞᱮ ᱥᱮᱫ ᱢᱟ ᱱᱟᱦᱟᱜ ᱧᱮᱞᱚᱜ ᱠᱟᱱᱟ ᱥᱨᱦᱟᱭ ᱢᱩᱪᱟᱹᱫ ᱦᱤᱞᱳᱜ ᱞᱮ ᱢᱟᱱᱟᱣᱫᱟ ᱱᱷᱟᱜ ᱟᱨ ᱟᱯᱮ ᱥᱮᱫ ᱫᱚ ᱱᱟᱦᱟᱜ ᱵᱷᱤᱱᱟᱹᱛᱮ ᱦᱩᱭᱩᱜᱼᱟ ᱵᱟᱝ?
ᱦᱳᱭ ᱜᱚᱝᱠᱮ ᱟᱞᱮ ᱫᱚ ᱢᱟᱱᱮ ᱟᱯ ᱚᱝᱠᱟ ᱟᱢᱵᱟᱵᱟᱹᱥᱭᱟᱹ ᱠᱷᱚᱱᱟᱜ ᱯᱩᱨᱱᱤᱢᱟ ᱚᱱᱟ ᱵᱷᱤᱛᱤᱨ ᱨᱮᱞᱮ ᱥᱚᱨᱦᱟᱭᱚᱜ ᱜᱮᱭᱟ ᱢᱟᱱᱮ ᱚᱠᱚᱭ ᱚᱠᱟᱞᱮᱠᱟ ᱠᱚ ᱱᱮᱰᱟᱭᱟᱠᱚ ᱠᱤᱪᱷᱩ ᱠᱤᱪᱷᱩ ᱟᱞᱮ ᱱᱚᱛᱮ ᱨᱮᱜᱮ ᱢᱮᱱᱟᱜ ᱠᱚᱣᱟ ᱟᱞᱮ ᱫᱚ ᱡᱮᱢᱚᱱ ᱟᱸᱵᱟᱵᱟᱹᱥᱭᱟᱹ ᱨᱮᱜᱮ ᱠᱞᱮᱢ ᱥᱚᱨᱦᱟᱭ-ᱚᱜ ᱜᱮᱭᱟ ᱡᱮᱢᱚᱱ ᱥᱚᱨᱦᱟᱭ ᱵᱚᱸᱜᱟ ᱨᱮᱱᱟᱜ ᱟᱢᱵᱟᱵᱟᱹᱥᱭᱟᱹ ᱨᱮ ᱟᱨ ᱚᱱᱟ ᱠᱷᱚᱱᱟᱜ ᱯᱩᱱᱱᱤᱢᱟ ᱠᱩᱱᱟᱹᱢᱤ ᱦᱟᱹᱨᱤᱡ ᱚᱱᱟ ᱵᱷᱤᱛᱤᱨ ᱨᱮᱞᱮ ᱥᱚᱨᱦᱟᱭ-ᱚᱜ ᱜᱮᱭᱟ ᱛᱟᱯᱚᱨ ᱥᱟᱠᱨᱟᱛ ᱢᱟ ᱯᱩᱥ ᱵᱚᱸᱜᱟ ᱢᱩᱪᱟᱹᱫ ᱨᱮᱜᱮ ᱦᱩᱭᱩᱜᱼᱟ
ᱟᱪᱪᱷᱟ ᱟᱹᱰᱤ ᱱᱟᱯᱟᱭ ᱟᱫᱚ ᱟᱞᱮ ᱥᱮᱫ ᱦᱚᱸ ᱱᱚᱜᱼᱚ ᱱᱚᱝᱠᱟ ᱜᱮᱠᱚ ᱥᱚᱨᱦᱟᱭ ᱫᱩᱠᱩ ᱥᱚᱨᱦᱟᱭ-ᱚᱜ ᱠᱟᱱᱟ ᱱᱟᱦᱜ ᱱᱩᱠᱩ ᱼᱼ ᱡᱮᱡᱟᱨ ᱟᱛᱳ ᱵᱷᱤᱱᱟᱹ ᱵᱷᱤᱱᱟᱹ ᱜᱮᱠᱚ ᱱᱮᱰᱟ ᱜᱚᱴᱟᱭᱟ᱾ ᱟᱫᱚ ᱼᱼ ᱟᱛᱩ ᱥᱟᱱᱟᱢ ᱦᱚᱲ ᱠᱚᱛᱮ ᱜᱮᱠᱚ ᱱᱟᱦᱜ ᱠᱚ ᱜᱚᱴᱟ ᱠᱮᱫᱟ ᱡᱮ ᱼᱼ ᱟᱵᱚ ᱫᱚ ᱛᱟᱦᱞᱮ ᱛᱤᱥ ᱠᱷᱚᱱ ᱱᱟᱦᱟᱜ ᱵᱚᱱ ᱥᱚᱨᱦᱟᱭ ᱚᱜᱼᱟ? ᱟᱫᱚ ᱚᱱᱟ ᱫᱤᱱ ᱠᱷᱚᱱ ᱜᱮᱠᱚ ᱥᱚᱦᱚᱨᱟᱭ-ᱚᱜ ᱠᱟᱱᱟ ᱟᱞᱮᱥᱮᱱ ᱫᱚ। ᱦᱟᱱᱟ ᱟᱹᱛᱩᱳ ᱨᱮᱫᱚ ᱱᱟᱜ ᱠᱷᱟᱱ ᱱᱤᱱᱟᱹᱜ ᱫᱤᱱ ᱦᱤᱞᱳᱜ ᱟᱨ ᱟᱨᱦᱚᱸ ᱚᱱᱟ ᱯᱟᱥᱮ ᱟᱹᱛᱩ ᱨᱮᱫᱚ ᱼᱼ ᱟᱨᱦᱚᱸ ᱮᱴᱟᱜ ᱫᱤᱱ ᱚᱱᱮ ᱚᱱᱠᱟ ᱠᱚ ᱥᱚᱨᱦᱟᱭ-ᱚᱜ ᱠᱟᱱᱟ ᱱᱦᱟᱜ ᱢᱤᱫ ᱫᱤᱱ ᱛᱮᱫᱚ ᱜᱚᱴᱟ ᱫᱚ ᱥᱚᱨᱦᱟᱭ ᱟᱞᱮ ᱥᱮᱫ ᱫᱚ ᱵᱟᱝ ᱦᱩᱭᱩᱜ ᱼᱼ ᱠᱟᱱᱟ ᱜᱚᱝᱠᱮ।
ᱟᱪᱪᱷᱟ ᱜᱚᱝᱠᱮ ᱛᱟᱦᱟᱞᱮ ᱟᱯᱮ ᱥᱮᱫ ᱢᱟᱢ ᱞᱟᱹᱭᱠᱮᱭᱟ ᱢᱟᱜ ᱢᱚᱲᱮ ᱠᱚᱫᱚ ᱵᱟᱝ ᱦᱩᱭ ᱠᱟᱱᱟ ᱥᱩᱫᱩ ᱵᱟᱦᱟᱜ ᱢᱟᱱᱮ ᱵᱟᱦᱟ ᱫᱚ ᱦᱩᱭᱩᱜ ᱜᱮᱭᱟ ᱦᱮᱸᱥᱮ ᱵᱟᱝ।
ᱦᱮᱸ ᱜᱚᱝᱠᱮ ᱵᱟᱦᱟ ᱫᱚ ᱦᱩᱭᱩᱜ ᱜᱮᱭᱟ ᱟᱞᱮ ᱥᱮᱫ ᱫᱚ ᱟᱫᱚ ᱢᱟᱜ ᱢᱚᱬᱮ ᱫᱚᱧ ᱧᱮᱞ ᱵᱟᱲᱟᱣ ᱼᱼ ᱟᱠᱟᱫᱟ ᱟᱯᱮ ᱥᱮᱫ ᱜᱤ ᱟᱹᱰᱤ ᱵᱷᱟᱜᱮ ᱜᱤᱧ ᱵᱩᱡᱷᱟᱹᱠᱟᱹ ᱵᱩᱡᱷᱟᱹᱣ ᱠᱟᱫᱟ ᱱᱚᱣᱟ ᱢᱟᱜᱽᱢᱚᱬᱮ ᱟ ᱯᱚᱨᱚᱵᱽ ᱱᱟᱷᱟᱜ ᱧᱮᱞ ᱠᱟᱛᱮ ᱟᱫᱚ ᱜᱚᱝᱠᱮ ᱛᱟᱦᱞᱮᱧ ᱠᱩᱞᱤ ᱢᱮᱭᱟ ᱱᱚᱣᱟ ᱢᱟᱜᱽ ᱢᱚᱬᱮ ᱯᱚᱨᱚᱵᱽ ᱫᱚ ᱱᱷᱟᱜ ᱛᱤᱱᱟᱹᱜ ᱫᱤᱱ ᱯᱮ ᱢᱟᱱᱟᱣ ᱜᱮᱭᱟ ᱟᱯᱮ ᱥᱮᱡ ᱫᱚ?
ᱦᱳᱭ ᱜᱚᱝᱠᱮ ᱚᱱᱠᱟᱜ ᱜᱮ ᱢᱟᱱᱮ ᱡᱮᱢᱚᱱ ᱵᱟᱦᱟ ᱵᱚᱱ ᱢᱟᱱᱟᱣ-ᱟ ᱯᱮ ᱢᱟᱦᱟ। ᱛᱚ ᱚᱱᱠᱟᱜ ᱜᱮ ᱢᱟᱜ ᱢᱚᱬᱮ ᱦᱚᱸ ᱦᱩᱭᱩᱜᱼᱟ ᱩᱢ ᱦᱩᱭᱩᱜᱼᱟ ᱩᱢ ᱢᱟᱦᱟ ᱢᱤᱫᱴᱟᱝ ᱥᱟᱨᱫᱤ ᱢᱟᱦᱟ ᱟᱨ ᱢᱤᱫᱴᱟᱝ ᱡᱟᱞᱮ ᱢᱟᱦᱟ। ᱛᱚ ᱚᱱᱠᱟᱜᱮ ᱵᱟᱦᱟ ᱡᱮᱦᱚᱸ ᱡᱮᱢᱚᱱ ᱩᱢ ᱢᱟᱦᱟ ᱛᱟᱦᱮᱱᱟ᱾ ᱥᱟᱹᱨᱫᱤ ᱢᱟᱦᱟᱸ ᱛᱟᱦᱮᱱᱟ ᱡᱟᱞᱮ ᱢᱟᱦᱟᱸ ᱚᱱᱠᱟᱜᱮ ᱵᱟᱦᱟ ᱡᱟᱦᱟᱸ ᱞᱮᱠᱟᱱ ᱢᱟᱜ ᱢᱚᱬᱮ ᱢᱟᱱᱮ ᱚᱱᱟ ᱠᱤᱱᱛᱩ ᱵᱷᱮᱜᱟᱨ ᱫᱚ ᱚᱱᱠᱟ ᱵᱷᱮᱜᱟᱨ ᱼᱼ ᱫᱚ ᱵᱟᱹᱱᱩᱜᱼᱟ ᱫᱟᱲᱮ ᱨᱮᱜᱮ ᱵᱷᱮᱜᱟᱨ ᱫᱚ। ᱡᱟᱦᱟᱸ ᱢᱟᱱᱮ ᱟᱵᱚ ᱢᱟᱦᱟ ᱵᱟᱦᱟ ᱠᱚᱨᱮ ᱵᱚᱱ ᱧᱮᱞ ᱠᱟᱫᱟ ᱡᱮ ᱵᱟᱨ ᱡᱟᱸᱜᱟ ᱠᱚ ᱞᱟᱜᱟᱜᱼᱟ। ᱛᱟᱞᱦᱮ ᱢᱟᱜ ᱢᱚᱬᱮ ᱨᱮᱫᱚ ᱯᱩᱱ ᱡᱟᱸᱜᱟ ᱠᱚ ᱞᱟᱜᱟᱜᱼᱟᱠᱚ ᱫᱟᱲᱮ।
ᱟᱪᱪᱷᱟ ᱫᱟᱸᱲᱮ ᱛᱟᱦᱟᱞᱮ ᱩᱱᱫᱚ ᱯᱩᱱ ᱡᱟᱸᱜᱟ ᱠᱚ ᱞᱟᱜᱟᱜᱼᱟ ᱢᱟᱜ ᱢᱚᱬᱮ ᱨᱮᱫᱚ ᱵᱟᱝ?
ᱦᱳᱭ ᱦᱳᱭ ᱜᱚᱢᱠᱮ ᱟᱨ ᱚᱱᱟᱫᱚ ᱢᱚᱬᱮ ᱥᱮᱨᱢᱟ ᱼᱼ ᱪᱷᱟᱲᱟ ᱪᱷᱟᱲᱟᱞᱮ ᱢᱟᱜ ᱢᱚᱬᱮ ᱫᱚ ᱦᱩᱭᱩᱜᱼᱟ᱾ ᱵᱟᱦᱟ ᱫᱚ ᱯᱨᱚᱛᱤ ᱥᱮᱨᱢᱟ ᱜᱮ ᱦᱩᱭᱩᱜᱼᱟ᱾ ᱢᱟᱱᱮ ᱼᱼ ᱚᱱᱟ ᱥᱮᱨᱢᱟ ᱤᱭᱟᱹ ᱥᱮᱨᱢᱟ ᱥᱮᱨᱢᱟ ᱟᱨ ᱢᱚᱬᱮ ᱥᱮᱨᱢᱟ ᱪᱷᱟᱲᱟ ᱪᱷᱟᱲᱟ ᱦᱩᱭᱩᱜᱼᱟ ᱢᱟᱜ ᱢᱚᱬᱮ।
ᱟᱪᱪᱷᱟ ᱜᱚᱢᱠᱮ ᱟᱹᱰᱤ ᱱᱟᱯᱟᱭ᱾ ᱟᱫᱚ ᱼᱼ ᱤᱭᱟᱹ ᱱᱚᱜᱼᱚ ᱱᱚᱝᱠᱟ ᱛᱟᱦᱟᱞᱮ ᱵᱟᱦᱟ ᱫᱚ ᱼᱼ ᱟᱸ ᱯᱨᱚᱛᱤ ᱥᱮᱨᱢᱟ ᱜᱮᱯᱮ ᱵᱟᱦᱟᱜ ᱠᱟᱱᱟ ᱥᱩᱫᱷᱩ ᱱᱚᱜᱼᱚ ᱱᱚᱣᱟ ᱢᱟᱜ ᱢᱚᱬᱮ ᱜᱮ ᱱᱟᱦᱟᱸᱜ ᱼᱼ ᱢᱚᱬᱮ ᱥᱮᱨᱢᱟ ᱚᱱᱛᱚᱨ ᱚᱱᱛᱚᱨ ᱱᱟᱦᱟᱸᱜ ᱯᱮ ᱢᱟᱜ ᱢᱚᱬᱮᱜ ᱠᱟᱱᱟ ᱵᱟᱝ?
ᱦᱳᱭ ᱜᱚᱝᱠᱮ
ᱟᱪᱪᱷᱟ ᱟᱹᱰᱤ ᱱᱟᱯᱟᱭ। ᱟᱫᱚ ᱜᱚᱢᱠᱮ ᱛᱟᱦᱟᱞᱮ ᱤᱱᱟᱹ ᱪᱷᱟᱲᱟ ᱠᱟᱛᱮᱫ ᱦᱚᱸ ᱱᱚᱜᱼᱚᱭ ᱱᱚᱜᱼᱚ ᱱᱚᱣᱟ ᱨᱩᱰᱟᱹ ᱯᱚᱨᱚᱵᱽ ᱠᱚ ᱢᱮᱱᱟᱜ ᱛᱟᱯᱮᱭᱟ᱾ ᱱᱚᱣᱟ ᱨᱩᱰᱟᱹ ᱯᱚᱨᱚᱵᱽ ᱦᱚᱸ ᱱᱚᱝᱠᱟ ᱜᱮ ᱜᱚᱝᱠᱮ ᱛᱤᱱᱟᱹᱜ ᱫᱤᱱ ᱯᱮ ᱢᱟᱱᱟᱣ ᱜᱮᱭᱟ ᱟᱯᱮ ᱥᱮᱫ ᱫᱚ?
ᱜᱚᱝᱠᱮ ᱨᱩᱰᱟᱹ ᱯᱚᱨᱚᱵᱽ ᱫᱚ ᱚᱱᱠᱟ ᱞᱮᱠᱟ ᱫᱚ ᱢᱟᱱᱟᱣ ᱫᱚ ᱵᱟᱝ ᱦᱩᱭᱩᱜᱼᱟ ᱚᱱᱟ ᱫᱚ ᱢᱤᱫ ᱫᱤᱱ ᱜᱮᱞᱮ ᱢᱟᱱᱟᱣᱟ ᱚᱱᱠᱟ ᱼᱼ ᱞᱮᱠᱟ ᱚᱱᱠᱟ ᱡᱮ ᱵᱟᱨ ᱯᱮ ᱢᱟᱦᱟ ᱠᱚᱫᱚ ᱵᱟᱝ ᱦᱩᱭ ᱠᱟᱱᱟ ᱟᱫᱚ ᱢᱟᱲᱟᱝ ᱠᱷᱚᱱᱟᱜ ᱡᱟᱦᱟᱸ ᱞᱮᱠᱟ ᱠᱚ ᱢᱟᱱᱟᱣ ᱟᱹᱜᱩ ᱠᱟᱜᱼᱟ᱾ ᱦᱟᱯᱲᱟᱢ ᱠᱚ। ᱛᱟᱦᱟᱞᱮ ᱚᱱᱠᱟ ᱞᱮᱠᱟ ᱜᱮ ᱱᱤᱛᱚᱜ ᱱᱟᱦᱟᱸᱜ ᱤᱭᱟᱹ ᱫᱚᱵᱚᱱ ᱵᱟᱲᱟᱭ ᱮᱫᱟ ᱥᱮ? ᱟᱫᱚ ᱚᱱᱠᱟ ᱫᱚ ᱵᱟᱲᱟᱭ ᱵᱟᱹᱱᱩᱜᱼᱟ ᱡᱮ ᱼᱼ ᱛᱤᱱᱟᱹᱜ ᱠᱟᱛᱮ ᱢᱟᱱᱟᱣ ᱠᱚᱣᱟ ᱡᱟᱦᱟᱸ ᱞᱮᱠᱟ ᱠᱚ ᱢᱟᱱᱟᱣ ᱟᱹᱜᱩ ᱠᱟᱜᱼᱟ ᱚᱱᱠᱟ ᱞᱮᱠᱟ ᱜᱮᱵᱚᱱ ᱢᱟᱱᱟᱣ ᱟᱹᱜᱩᱭᱮᱫᱟ।
ᱦᱳᱭ ᱜᱚᱢᱠᱮ ᱟᱫᱚ ᱟᱹᱰᱤ ᱱᱟᱯᱟᱭ ᱠᱟᱛᱷᱟ ᱱᱟᱦᱟᱸᱜ ᱱᱤᱛᱚᱜ ᱫᱚ ᱡᱟᱦᱟᱸ ᱞᱮᱠᱟ ᱱᱟᱦᱟᱸᱜ ᱧᱮᱞ ᱥᱩᱫᱷᱨᱟᱹᱣ ᱦᱩᱭᱩᱜ ᱠᱟᱱᱟ᱾ ᱟᱫᱚ ᱟᱞᱮ ᱥᱮᱫ ᱢᱟ ᱱᱚᱝᱠᱟ ᱨᱩᱰᱟᱹ ᱯᱚᱨᱚᱵᱽ ᱦᱚᱸ ᱵᱟᱝᱠᱚ ᱵᱟᱰᱟᱭᱟ᱾ ᱟᱨ ᱼᱼ ᱨᱩᱸᱰᱟᱹ ᱫᱚ ᱱᱟᱦᱟᱸᱜ ᱥᱩᱫᱩ ᱱᱩᱠᱩ ᱵᱤᱨ ᱨᱮᱱ ᱨᱩᱰᱟᱹ ᱜᱮ ᱱᱩᱠᱩ ᱜᱮᱠᱚ ᱵᱟᱲᱟᱭᱟ᱾ ᱟᱫᱚ ᱱᱚᱣᱟ ᱧᱩᱛᱩᱢ ᱛᱮ ᱱᱟᱦᱟᱸᱜ ᱢᱤᱫᱴᱟᱝ ᱼᱼ ᱯᱚᱨᱚᱵᱽ ᱢᱮᱱᱟᱜ ᱼᱼ ᱛᱟᱵᱚᱱᱟ ᱱᱚᱝᱠᱟᱱᱟᱜ ᱠᱟᱛᱷᱟ ᱫᱚ ᱱᱟᱦᱟᱸᱜ ᱵᱟᱝᱠᱚ ᱵᱟᱲᱟᱭᱟ ᱟᱞᱮ ᱥᱮᱱ ᱠᱚ ᱦᱚᱲ ᱫᱚ ᱱᱟᱦᱟᱸᱜ᱾ ᱟᱫᱚ ᱼᱼ ᱱᱚᱣᱟ ᱜᱮ ᱼᱼ ᱪᱮᱫ ᱞᱮᱠᱟᱛᱮ ᱟᱞᱮ ᱥᱮᱫ ᱠᱚ ᱦᱚᱲ ᱱᱟᱦᱟᱸᱜ ᱱᱚᱣᱟ ᱠᱚ ᱯᱚᱨᱚᱵᱽ ᱤᱫᱤ ᱥᱮᱴᱮᱨᱟᱠᱚ ᱦᱩᱭᱩᱜᱼᱟ? ᱥᱮ ᱪᱤᱠᱟᱹ ᱞᱮᱠᱟ ᱛᱮ ᱱᱟᱦᱟᱸᱜ ᱼᱼ ᱱᱩᱠᱩ ᱠᱚ ᱵᱩᱡᱷᱟᱹᱣ ᱦᱚᱪᱚ ᱠᱚ ᱦᱩᱭᱩᱜᱼᱟ ᱦᱟᱸᱜ।
ᱦᱳᱭ ᱜᱚᱝᱠᱮ ᱚᱱᱠᱟᱜ ᱜᱮ ᱡᱮᱢᱚᱱ ᱟᱯᱮ ᱥᱮᱫ ᱦᱚᱸ ᱠᱤᱪᱷᱩ ᱵᱷᱮᱜᱟᱨ ᱛᱟᱦᱮᱱᱟ ᱟᱞᱮ ᱥᱮᱫ ᱦᱚᱸ ᱵᱷᱮᱜᱟᱨ ᱛᱟᱦᱮᱱᱟ᱾ ᱦᱮᱸ ᱥᱮ ᱵᱟᱝ ᱛᱟᱦᱟᱞᱮ ᱟᱯᱮᱥᱮᱫ ᱦᱚᱸ ᱛᱚ ᱰᱟᱱᱴᱟ ᱠᱚ ᱫᱚᱱ ᱜᱮᱭᱟᱧ ᱟᱸᱡᱚᱢ ᱵᱟᱲᱟ ᱠᱟᱜᱼᱟ।
ᱦᱮᱸ ᱜᱚᱝᱠᱮ ᱰᱟᱱᱴᱟ ᱠᱚᱫᱚ ᱠᱚ ᱫᱚᱱ ᱵᱟᱲᱟᱭ ᱜᱮᱭᱟ।
ᱦᱳᱭ ᱟᱞᱮᱥᱮᱫ ᱢᱟ ᱦᱟᱹᱯᱤᱫ ᱪᱟᱵᱟ ᱟᱠᱟᱱᱟ ᱚᱱᱟ ᱠᱚᱫᱚ ᱱᱤᱡᱮ ᱫᱚ ᱵᱟᱝ ᱧᱮᱞ ᱦᱚᱸ ᱵᱟᱲᱟ ᱦᱩᱭ ᱠᱟᱱᱟ। ᱰᱟᱱᱴᱟ ᱠᱚᱫᱚ
ᱦᱮᱸ ᱜᱚᱝᱠᱮ ᱟᱨ ᱛᱟᱦᱚᱞᱮ ᱜᱚᱢᱠᱮ ᱟᱞᱮ ᱥᱮᱫ ᱱᱟᱦᱟᱸᱜ ᱡᱟᱦᱟᱸᱭ ᱦᱩᱭᱩᱜ ᱠᱟᱱᱟ ᱚᱱᱟ ᱠᱚ ᱡᱟᱹᱱᱤᱡ ᱟᱯᱮ ᱥᱮᱫ ᱫᱚ ᱦᱩᱭᱩᱜ ᱠᱟᱱ ᱪᱚ ᱵᱟᱝ ᱪᱚ ᱦᱚᱸᱜᱼᱚ ᱱᱚᱣᱟ ᱜᱚᱝᱠᱮ ᱠᱟᱨᱟᱢ ᱫᱚᱱ ᱟᱯᱮ ᱥᱮᱫ ᱦᱩᱭᱩᱜ ᱜᱮᱭᱟ
ᱦᱳᱭ ᱜᱚᱝᱠᱮ ᱟᱞᱮᱥᱮᱫ ᱦᱳᱭᱳᱜ ᱜᱮᱭᱟ ᱟᱫᱚ ᱚᱱᱠᱟ ᱞᱮᱠᱟ ᱫᱚ ᱡᱚᱛᱚ ᱟᱛᱳ ᱨᱮᱫᱚ ᱵᱟᱝ ᱦᱳ ᱟᱠᱟᱱᱟ ᱥᱮ ᱟᱞᱮ ᱟᱛᱳ ᱨᱮᱦᱚᱸ ᱠᱟᱨᱟᱢ ᱫᱚᱱ ᱫᱚ ᱱᱤᱛ ᱦᱟᱹᱨᱤᱡ ᱛᱮ ᱟᱹᱣᱨᱤᱧ ᱧᱮᱞᱟ ᱥᱩᱨ ᱥᱩᱯᱩᱨ ᱟᱛᱳ ᱠᱚᱨᱮ ᱯᱩᱲᱥᱤ ᱟᱛᱳ ᱠᱚᱨᱮᱫ ᱫᱚ ᱦᱩᱭ ᱵᱟᱲᱟ ᱟᱠᱟᱱ ᱜᱮᱭᱟ
ᱦᱮᱸ ᱟᱞᱮ ᱥᱮᱫ ᱫᱚ ᱡᱟᱦᱟᱸ ᱞᱮᱠᱟ ᱠᱟᱨᱟᱢ ᱫᱚᱱ ᱡᱟᱦᱟᱸ ᱟᱛᱳ ᱨᱮ ᱦᱩᱭᱩᱜᱼᱟ ᱚᱱᱟ ᱟᱹᱛᱩ ᱨᱮᱫᱚ ᱱᱟᱦᱟᱸᱜ ᱯᱳᱭᱞᱳ ᱦᱤᱞᱳᱜ ᱫᱚ ᱱᱚᱝᱠᱟ ᱠᱟᱨᱟᱢ ᱜᱩᱨᱩ ᱠᱚ ᱟᱹᱜᱩᱭᱮᱭᱟ ᱟᱛᱳ ᱠᱚᱨᱮᱱ ᱢᱟ ᱥᱟᱱᱟᱢ ᱠᱚ ᱱᱷᱟᱜ ᱠᱚ ᱦᱤᱲᱤᱧ ᱪᱟᱵᱟᱣ ᱠᱟᱫᱟ᱾ ᱟᱫᱚ ᱵᱟᱨᱦᱮ ᱠᱚᱨᱮᱱ ᱚᱠᱟ ᱠᱚᱨᱮᱱ ᱼᱼ ᱠᱚ ᱧᱟᱢ ᱠᱚᱣᱟ ᱱᱟᱦᱟᱸᱜ ᱱᱩᱠᱩ ᱠᱟᱨᱟᱢ ᱜᱩᱨᱩ ᱱᱩᱠᱩ ᱫᱚ ᱵᱤᱱᱛᱤ ᱵᱟᱠᱷᱮᱲ ᱥᱟᱱᱟᱢᱟᱜ ᱠᱚ ᱵᱟᱰᱟᱭᱟ ᱟᱨ ᱩᱱ ᱦᱤᱞᱳᱜ ᱫᱚ ᱜᱚᱴᱟ ᱧᱤᱫᱟᱹ ᱱᱟᱦᱟᱸᱜ ᱩᱱᱠᱩ ᱠᱟᱨᱟᱢ ᱜᱩᱨᱩ ᱥᱟᱶᱛᱮ ᱟᱛᱳ ᱨᱮᱱ ᱦᱚᱲ ᱱᱟᱦᱟᱸᱜ ᱩᱱ ᱦᱤᱞᱟᱹᱜ ᱫᱚᱠᱚ ᱵᱤᱱᱛᱤ ᱥᱮᱛᱟᱜᱟ ᱢᱟᱱᱮ ᱜᱚᱴᱟ ᱧᱤᱫᱟᱹ ᱱᱟᱜ ᱠᱚ ᱵᱤᱱᱛᱤ ᱟᱸᱜᱟᱭᱟ ᱩᱱ ᱦᱤᱞᱳᱜ ᱫᱚ ᱟᱫᱚ ᱫᱚᱥᱟᱨ ᱦᱤᱞᱳᱜ ᱫᱚ ᱠᱟᱨᱟᱢ ᱫᱚᱱ ᱱᱚᱝᱠᱟ ᱡᱮ ᱡᱟᱨ ᱴᱚᱞᱟ ᱠᱷᱚᱱ ᱟᱭᱢᱟ ᱴᱚᱞᱟ ᱠᱷᱚᱱ ᱱᱟᱦᱟᱜ ᱱᱚᱝᱠᱟ ᱫᱚᱞ ᱟᱛᱮ ᱠᱚ ᱦᱤᱡᱩᱜᱼᱟ ᱟᱨ ᱱᱩᱠᱩ ᱜᱚᱝᱠᱮ ᱥᱤᱨᱯᱟᱣᱟ ᱦᱚᱸ ᱱᱩᱠᱩ ᱵᱟᱠᱷᱨᱟ ᱛᱟᱦᱮᱸᱱ ᱜᱮᱭᱟ ᱱᱩᱠᱩ ᱠᱟᱨᱟᱢ ᱫᱚᱱ ᱦᱚᱲ ᱵᱟᱠᱷᱨᱟ ᱦᱚᱸ ᱛᱚ ᱜᱚᱢᱠᱮ ᱟᱯᱮ ᱥᱮᱫ ᱱᱚᱜᱼᱚ ᱱᱚᱝᱠᱟ ᱥᱤᱨᱟᱹᱯᱟ ᱠᱚ ᱛᱟᱦᱮᱸᱱ ᱜᱮᱭᱟ ᱥᱮ ᱵᱟᱝ ᱠᱟᱨᱟᱢ ᱫᱚᱱ ᱨᱮ
ᱦᱮᱸ ᱠᱟᱨᱟᱢ ᱫᱚᱱ ᱦᱩᱭᱩᱜ ᱜᱮᱭᱟ ᱟᱫᱚ ᱚᱱᱠᱟ ᱞᱮᱠᱟ ᱠᱟᱨᱟᱢ ᱫᱚᱱ ᱥᱮᱫ ᱫᱚ ᱵᱟᱹᱧ ᱯᱟᱥᱮᱨ ᱟᱹᱛᱩ ᱨᱮ ᱦᱩᱭ ᱟᱠᱟᱱᱟ ᱛᱚ ᱟᱫᱚ ᱛᱟᱦᱚᱞᱮ ᱥᱮᱱ ᱫᱚ ᱵᱟᱝ ᱥᱮᱱ ᱦᱳᱭ ᱟᱠᱟᱱᱟ ᱢᱟᱱᱮ ᱵᱟᱭᱨᱮ ᱠᱚᱨᱮ ᱜᱮ ᱛᱟᱦᱮᱸ ᱵᱟᱲᱟ ᱦᱩᱭ ᱟᱠᱟᱱᱟ ᱢᱟᱱᱮ ᱚᱞᱚᱜ ᱯᱟᱲᱦᱟᱜ ᱠᱚᱨᱮ ᱜᱮ ᱛᱟᱦᱚᱞᱮ ᱟᱛᱩ ᱠᱚᱨᱮ ᱵᱟᱝ ᱛᱟᱦᱮᱸ ᱦᱩᱭᱠᱟᱱ ᱛᱮ ᱛᱟᱦᱞᱮ ᱯᱟᱥᱮᱨ ᱟᱹᱛᱩ ᱨᱮᱦᱚᱸ ᱟᱨ ᱟᱹᱛᱩ ᱨᱮᱱ ᱱᱤᱡᱮᱨᱟᱜ ᱟᱹᱛᱩ ᱨᱮᱢᱟ ᱵᱟᱝ ᱦᱩᱭ ᱟᱠᱟᱱᱟ ᱛᱟᱦᱚᱞᱮ ᱯᱟᱥᱮᱨ ᱟᱛ ᱨᱮ ᱦᱩᱭ ᱫᱚ ᱦᱩᱭ ᱵᱟᱲᱟ ᱟᱠᱟᱱᱟ ᱛᱟᱦᱚᱞᱮ ᱚᱱᱠᱟ ᱞᱮᱠᱟ ᱫᱚ ᱵᱟᱝ ᱥᱮᱱ ᱦᱩᱭ ᱠᱟᱱᱟ ᱢᱟᱱᱮ ᱱᱤᱛ ᱦᱟᱹᱨᱤᱡ ᱧᱮᱞ ᱫᱚ ᱟᱹᱣᱨᱤᱧ ᱧᱮᱞᱟ ᱤᱧ ᱫᱚ
ᱦᱳᱭ ᱜᱚᱢᱠᱮ ᱟᱹᱰᱤ ᱱᱟᱯᱟᱭ ᱟᱫᱚ ᱜᱚᱢᱠᱮ ᱚᱠᱛᱚ ᱠᱚᱦᱚᱸ ᱥᱮᱴᱨᱮᱱ ᱛᱟᱞᱟᱝᱼᱟ ᱟᱫᱚ ᱞᱟᱹᱭᱫᱟᱹᱧ ᱛᱮᱦᱤᱧ ᱫᱚ ᱱᱝᱠᱟ ᱜᱮᱞᱟᱝ ᱨᱚᱯᱚᱲᱟ ᱦᱳᱭ
ᱦᱳᱭ ᱴᱷᱤᱠ ᱢᱮᱱᱟᱜ ᱞᱤᱧᱟ